ᱦᱮᱸ ᱜᱚᱝᱠᱮ ᱡᱚᱦᱟᱨ ᱜᱮ ᱾
ᱦᱳᱭ ᱡᱚᱦᱟᱨ ᱜᱮ ᱜᱚᱝᱠᱮ ᱾
ᱦᱩᱸ, ᱦᱮᱸ ᱛᱚ ᱜᱚᱝᱠᱮ ᱵᱮᱥ ᱵᱟᱲᱟ ᱜᱮᱭᱟᱢ?
ᱦᱳᱭ ᱵᱮᱥ ᱵᱟᱲᱟ ᱜᱮ ᱾ ᱜᱚᱝᱠᱮ ᱟᱢ ᱜᱮ ᱚᱠᱟ ᱞᱮᱠᱟ ᱢᱮᱱᱟᱢᱟ?
ᱦᱩᱸ, ᱜᱚᱝᱠᱮ ᱤᱧ ᱦᱚᱸ ᱱᱟᱦᱟᱜ ᱱᱤᱛᱚᱜ ᱫᱚ ᱱᱟᱝ ᱵᱮᱥ ᱜᱮ ᱢᱤᱱᱟᱹᱧᱟ ᱾
ᱟᱫᱚ ᱜᱚᱢᱠᱮ ᱨᱚᱲ ᱠᱚᱨᱮᱜ ᱢᱟ ᱠᱟᱹᱴᱤᱡ ᱢᱟᱸᱫᱟ ᱠᱚ ᱡᱩᱴᱟᱹᱣ ᱟᱠᱟᱜ ᱢᱮ ᱞᱮᱠᱟ ᱟᱸᱡᱚᱢᱚᱜ ᱠᱟᱱᱟ ᱾
ᱦᱳᱭ ᱜᱚᱝᱠᱮ ᱚᱱᱟᱜᱤᱧ ᱞᱟᱹᱭ ᱠᱮᱭᱟ ᱵᱟᱝ ᱵᱮᱥ ᱜᱮ ᱢᱤᱱᱟᱹᱧᱟ ᱱᱟᱦᱟᱜ ᱱᱤᱛᱚᱜ ᱫᱚ ᱾ ᱢᱫᱟ ᱥᱟᱶᱛᱮ ᱨᱩᱣᱟᱹ ᱠᱚᱦᱚᱸ ᱡᱩᱴᱟᱹᱣ ᱠᱟᱣᱫᱤᱧᱟ ᱾
ᱟᱪᱪᱷᱟ ᱾ ᱛᱟᱦᱚᱞᱮ ᱜᱚᱝᱠᱮ ᱨᱟᱱ ᱠᱚᱫᱚᱢ ᱦᱟᱛᱟᱣ ᱠᱟᱜ-ᱟ ᱥᱮ ᱵᱟᱝᱟ᱾
ᱦᱮᱸ ᱨᱟᱱ ᱫᱚ ᱠᱷᱟ ᱰᱟᱠᱛᱟᱨ ᱴᱷᱮᱱ ᱪᱟᱞᱟᱣ ᱠᱟᱛᱮ ᱱᱟᱜ ᱨᱟᱱ ᱠᱚᱫᱚ ᱵᱟᱝ ᱟᱜᱩ ᱦᱩᱭ ᱠᱟᱱᱟ ᱢᱮᱱᱠᱷᱟᱱ᱾ ᱩᱸᱜ ᱱᱚᱝᱠᱟᱱ ᱡᱟᱸᱦᱟ ᱨᱟᱹ ᱫᱚᱠᱟᱱ ᱠᱚ ᱵᱚᱥᱟᱣ ᱠᱚᱜ-ᱟ ᱠᱚ
ᱦᱳᱭ᱾
ᱚᱱᱠᱟ ᱞᱟᱹᱭ ᱯᱚᱨᱤᱢᱟᱱ ᱛᱮᱜᱮ ᱟᱹᱜᱩ ᱦᱳᱭ ᱠᱟᱱᱟ ᱡᱮ ᱵᱟᱝᱢᱟ ᱱᱚᱝᱠᱟ ᱨᱩᱣᱟᱹ ᱨᱩᱣᱟᱹ ᱵᱩᱡᱩᱜ ᱠᱟᱱᱟ ᱦᱚᱲᱢᱚ ᱛᱤ ᱡᱟᱸᱜᱟ ᱦᱟᱥᱩ ᱠᱟᱱᱟ᱾ ᱟᱫᱚ ᱨᱟᱱ ᱫᱮᱱ ᱚᱱᱠᱟ ᱦᱤᱥᱟᱹᱵᱽ ᱛᱮ ᱟᱹᱜᱩ ᱦᱳᱭ ᱠᱟᱱᱟ ᱱᱷᱟᱜ᱾
ᱟᱪᱪᱷᱟ ᱟᱫᱚ ᱜᱚᱝᱠᱮ ᱱᱠᱟ ᱚᱵᱚᱥᱛᱟ ᱨᱮ ᱫᱚ᱾ ᱰᱟᱠᱛᱟᱨ ᱠᱚ ᱴᱷᱮᱱ ᱧᱮᱞᱴᱚ ᱧᱮᱞ ᱠᱟᱛᱮᱜ ᱜᱮ ᱨᱟᱱ ᱠᱚ ᱟᱹᱜᱩ ᱞᱮᱠᱷᱟᱱ ᱫᱚ ᱱᱟᱯᱟᱭᱚᱜ-ᱟ ᱯᱟᱞᱮᱱ᱾
ᱦᱩᱸ ᱦᱮᱸᱛᱚ ᱜᱚᱢᱠᱮ ᱛᱚ ᱵᱟᱲᱟᱭᱟᱢ ᱠᱤ ᱱᱚᱣᱟ ᱠᱚᱨᱮ ᱛᱚᱵᱽ-ᱮ᱾ ᱮᱸ ᱰᱟᱠᱛᱟᱨ ᱟᱠᱟ ᱨᱮᱠᱚ ᱫᱩᱲᱩᱵ ᱜᱮᱭᱟ ᱦᱚᱸᱥᱯᱤᱴᱟᱞ ᱵᱟᱫ ᱠᱟᱛᱮᱜ ᱪᱷᱟᱲᱟ?
ᱦᱚᱸᱥᱯᱤᱴᱟᱞ ᱵᱟᱝ ᱠᱟᱛᱮ ᱪᱷᱟᱲᱟ ᱛᱚ ᱚᱠᱟ ᱠᱚᱨᱮ ᱟᱠᱚᱣᱟ ᱡᱟᱸᱦᱟ ᱯᱷᱟᱨᱢᱮᱥᱤ ᱛᱟᱦᱮᱱ ᱛᱟᱠᱩ ᱜᱮᱭᱟ ᱥᱮ ᱡᱟᱸᱦᱟ ᱠᱚᱨᱮᱜ᱾
ᱦᱮᱸ ᱯᱷᱟᱨᱢᱮᱥᱤ ᱫᱚ ᱚᱸᱰᱮ ᱫᱚ᱾ ᱟᱣᱨᱤ ᱤᱭᱟᱹᱜ-ᱟ ᱡᱮᱢᱚᱱ ᱱᱤᱛᱚᱜ ᱡᱟᱸᱦᱟ ᱢᱮᱱᱟᱜ-ᱟ ᱦᱮᱵᱤᱢ ᱢᱳᱲ ᱠᱚᱨᱮᱫ᱾
ᱦᱳᱭ᱾
ᱚᱱᱟ ᱚᱱᱟ ᱠᱚᱢᱟ ᱵᱚᱲᱚ ᱜᱮᱭᱟ ᱡᱟᱥᱛᱤ ᱜᱮ᱾
ᱟᱪ-ᱪᱷᱟ᱾
ᱟᱫᱚ ᱱᱚᱣᱟ ᱫᱚ ᱟᱫᱚ ᱥᱟᱢᱟᱭᱱᱚ ᱨᱩᱣᱟᱹ ᱞᱟᱹᱜᱤᱜ ᱚᱸᱰᱮ ᱪᱟᱞᱟᱣ ᱴᱷᱤᱠ ᱦᱮᱸ ᱵᱟᱝ ᱪᱮᱜ ᱚᱥᱵᱤᱫᱟ ᱫᱚ ᱵᱟᱝ ᱦᱳᱭᱳᱜ-ᱟ ᱾
ᱟᱫᱚ ᱩᱱᱠᱩᱣᱟᱜ ᱮᱢ ᱩᱱᱠᱩᱣᱟᱜ ᱫᱚ ᱥᱮᱵᱟ ᱜᱮ ᱠᱟᱹᱢᱤ ᱠᱟᱱ ᱛᱟᱠᱚᱣᱟ ᱚᱱᱟ ᱜᱮ ᱡᱟᱸᱦᱟᱭ ᱜᱮ ᱦᱤᱡᱩᱜ ᱟᱭ ᱨᱟᱱ ᱮᱢ ᱠᱟ ᱛᱮᱜᱮ ᱦᱳᱭᱳᱜ-ᱟ ᱦᱮᱸ ᱥᱮ᱾
ᱦᱮᱸ᱾
ᱟᱢ ᱫᱚ ᱛᱤᱱᱟᱹᱜ ᱮᱢ ᱢᱟᱨᱟᱝ ᱟᱥᱮ ᱵᱟᱝ ᱚᱱᱟ ᱠᱚ ᱫᱚ ᱥᱮ ᱩᱱᱟᱹᱜ ᱫᱚ ᱵᱟᱠᱚ ᱵᱟᱪᱷᱟᱣᱟ ᱩᱱᱠᱩ ᱫᱚ᱾
ᱦᱳᱭ ᱟᱫᱚ᱾ ᱩᱸ ᱮᱸᱜ ᱚᱱᱠᱟ ᱛᱚ ᱛᱟ ᱵᱟᱝ ᱪᱟᱞᱟ ᱦᱩᱭ ᱠᱟᱱᱟ ᱟᱫᱚ ᱡᱮᱢᱚᱱ ᱮᱸ ᱟᱛᱳ ᱠᱚᱨᱮᱜ ᱥᱮ ᱠᱚᱨᱮᱜ ᱫᱚ ᱛᱟᱦᱮᱱ ᱧᱚᱜ ᱜᱮᱭᱟ ᱡᱮ ᱰᱟᱠᱛᱟᱨ ᱱᱚᱸᱰᱮ ᱫᱩᱲᱩᱵ ᱟᱭ ᱦᱳᱭ ᱚᱱᱠᱟ ᱞᱮᱠᱟ ᱟᱫᱚ ᱚᱸᱰᱮ ᱫᱚ ᱪᱟᱞᱟ ᱠᱟᱛᱮᱜ᱾ ᱡᱮ ᱱᱚᱸᱰᱮ ᱫᱚ ᱱᱚᱸᱰᱮ ᱫᱚ ᱪᱮᱠᱟ ᱞᱮᱠᱟᱱ ᱫᱚ ᱵᱟᱲᱟᱭ ᱵᱟᱝ ᱵᱟᱹᱱᱩᱜ-ᱟ ᱵᱟᱝ?
ᱟᱪ-ᱪᱷᱟ ᱟᱫᱚ ᱛᱟᱦᱞᱮ ᱟᱯᱮ ᱥᱮᱱ ᱫᱚ ᱚᱱᱠᱟ ᱟᱹᱛᱩ ᱚᱲᱟᱜ ᱠᱚᱨᱮᱜ ᱫᱚ ᱪᱮᱜ ᱨᱟᱱ ᱠᱚᱠᱚ ᱡᱚᱢ ᱜᱮᱭᱟ ᱵᱮᱥᱤ? ᱦᱳᱢᱤᱭᱳᱯᱮᱛᱷᱤ ᱠᱚ ᱥᱮ ᱮᱞᱳᱯᱮᱛᱷᱤ ᱠᱚ?
ᱚᱱᱟ ᱫᱚ ᱩᱸ ᱵᱟᱹᱧ ᱵᱟᱲᱟᱭᱟ᱾ ᱚᱱᱟ ᱫᱚ ᱜᱚᱝᱠᱮ ᱚᱠᱟ ᱞᱮᱠᱟᱨᱮ ᱚᱱᱟ ᱨᱟᱱ ᱫᱚᱠᱚ ᱞᱟᱹᱭ ᱫᱟ ᱚᱝᱠᱟ?
ᱚᱱᱟ ᱫᱚ ᱚᱱᱟ ᱫᱚ ᱰᱟᱠᱛᱟᱨᱟᱜ ᱤᱭᱟᱹ ᱜᱮ ᱵᱷᱟᱜᱽ ᱢᱮᱱᱟᱜ ᱠᱟᱜ ᱛᱟᱠᱚᱣᱟ᱾ ᱡᱟᱸᱦᱟᱭ ᱠᱚᱫᱚ ᱴᱮᱵᱞᱮᱴ ᱠᱚᱠᱚ ᱮᱢᱟ ᱠᱚᱣᱟ ᱩᱱᱠᱩ ᱫᱚ᱾ ᱮᱞᱳᱯᱮᱛᱷᱤ ᱨᱟᱱ ᱠᱚ ᱢᱮᱛᱟᱜ ᱦᱳᱭ ᱥᱮ᱾
ᱦᱩᱸ᱾
ᱟᱨ ᱡᱟᱸᱦᱟ ᱚᱱᱟ ᱵᱚᱨᱤ ᱠᱚ ᱮᱢᱚᱜ-ᱟ ᱥᱤᱥᱟᱹ ᱠᱚᱨᱮᱜ ᱚᱱᱟ ᱠᱚᱫᱚ᱾ ᱦᱟᱢᱤᱭᱳ ᱯᱮᱛᱷᱤ ᱠᱚ ᱢᱮᱛᱟ ᱜᱮᱭᱟ᱾
ᱦᱮᱸ ᱜᱚᱝᱠᱮ ᱚᱱᱮ ᱯᱩᱲ ᱯᱩᱲ ᱨᱟᱱ᱾
ᱦᱳᱭ ᱦᱳᱭ᱾
ᱚᱱᱟ ᱴᱟᱜ ᱫᱚ ᱪᱮᱜ ᱠᱚ ᱞᱟᱹᱭᱟ?
ᱚᱱᱟ ᱫᱚ ᱦᱳᱢᱤᱭᱳᱯᱮᱛᱷᱤ ᱠᱚ ᱢᱮᱛᱟᱜ ᱜᱮᱭᱟ᱾
ᱚᱻ᱾ ᱛᱟᱦᱚᱞᱮ ᱜᱚᱢᱠᱮ ᱟᱨ ᱢᱤᱫᱴᱟᱝ ᱡᱟᱦᱟᱸ ᱟᱢ ᱞᱟᱹᱭ ᱠᱮᱫᱮᱭᱟ ᱵᱩᱲᱤ ᱨᱟᱱ ᱚᱱᱟᱴᱟᱜ ᱨᱟᱱ ᱵᱟᱞᱟ ᱰᱟᱠᱛᱟᱨᱮ ᱢᱮᱱᱟᱭᱟ᱾
ᱟᱪᱪᱷᱟ ᱾ ᱟᱫᱚ ᱟᱞᱮᱥᱮᱱ ᱫᱚ, ᱚᱱᱠᱟ ᱠᱚ ᱢᱮᱱᱟᱜ ᱟᱠᱟᱫ ᱠᱚᱜᱮᱭᱟ ᱚᱱᱟ ᱥᱩᱨ ᱨᱮᱜᱮ ᱟᱫᱚ ᱚᱱᱟᱛᱮ ᱦᱳᱢᱤᱭᱳᱯᱮᱛᱷᱤ ᱨᱟᱱ ᱜᱮ ᱡᱟᱹᱥᱛᱤ ᱠᱚ ᱡᱚᱢ ᱜᱮᱭᱟ᱾
ᱛᱟᱦᱚᱞᱮ ᱜᱚᱝᱠᱮ ᱟᱢ ᱡᱚᱠᱷᱚᱱ ᱦᱩᱰᱤᱧ ᱩᱢᱮᱨ ᱠᱚᱨᱮ ᱡᱚᱠᱷᱚᱱ ᱠᱚᱱᱠᱟ ᱨᱩᱣᱟᱹ ᱦᱟᱹᱥᱩ ᱦᱩᱭ ᱵᱟᱲᱟ ᱠᱟᱱᱟ ᱩᱱ ᱚᱠᱛᱚ ᱫᱚ ᱚᱠᱟᱞᱮᱠᱟ ᱱᱚᱠᱟ ᱦᱳᱢᱤᱭᱳᱯᱮᱛᱷᱤ ᱠᱚᱠᱚ ᱮᱢᱟᱢ ᱠᱟᱱ ᱛᱟᱦᱮᱸᱫ ᱥᱮ ᱮᱞᱳᱯᱮᱛᱷᱤ ᱨᱟᱱ ᱴᱷᱮᱜ ᱜᱮᱢ ᱫᱮᱠᱷᱟᱣᱮᱫ ᱠᱚ ᱛᱟᱦᱮᱸᱼᱟ? ᱪᱚᱜ ᱠᱟᱱ ᱛᱟᱦᱮᱱᱟ᱾
ᱦᱮᱸ ᱴᱮᱵᱞᱮᱴ ᱨᱟᱱᱟᱱ ᱪᱮᱫᱟᱜ ᱥᱮ ᱨᱟᱱ ᱡᱚᱢ ᱥᱚᱢᱚᱭ ᱫᱤᱥᱟᱹᱭᱟᱹᱧ ᱥᱮ ᱚᱥᱩᱵᱤᱫᱟ ᱠᱚ ᱦᱩᱭ ᱵᱟᱲᱟ ᱟᱠᱟᱱᱟ ᱾ ᱡᱳᱨ ᱢᱩᱥᱠᱤᱞ ᱠᱚ ᱡᱚᱢ ᱵᱟᱲᱟ ᱦᱚᱪᱚᱣ ᱠᱟᱫᱤᱧᱟ᱾
ᱦᱳᱭ ᱾ ᱟᱫᱚ ᱦᱩᱰᱤᱧ ᱩᱢᱮᱨ ᱨᱮᱫᱚ ᱦᱳᱢᱤᱭᱳᱯᱮᱛᱷᱤ ᱨᱟᱱ ᱠᱷᱟᱡ ᱫᱚ ᱦᱩᱰᱤᱧ ᱦᱩᱰᱤᱧ ᱵᱳᱨᱤ ᱛᱟᱦᱮᱱᱟ ᱛᱚ ᱾ ᱮᱸᱱᱮ ᱠᱷᱟᱱ ᱡᱚᱢ ᱠᱚᱨᱮ ᱚᱱᱠᱟ ᱞᱮᱠᱟ ᱵᱟᱝ ᱦᱩᱭᱩᱜ ᱛᱟᱠᱚ ᱜᱮᱭᱟ ᱚᱥᱩᱵᱤᱫᱟ ᱠᱚ ᱾
ᱦᱮᱸ ᱥᱮ ᱦᱮᱲᱮᱢ ᱜᱮ ᱵᱩᱡᱩᱜᱼᱟ ᱨᱟᱱ ᱠᱚ ᱵᱟᱝ ᱾
ᱦᱳᱭ, ᱦᱳᱭ ᱾
ᱦᱩᱸ᱾
ᱟᱪᱪᱷᱟ ᱛᱟᱦᱚᱞᱮ ᱜᱚᱝᱠᱮ ᱟᱯᱮ ᱥᱮᱱ ᱫᱚ ᱚᱠᱟᱞᱮᱠᱟ ᱫᱟᱜ ᱡᱟᱹᱲᱤ
ᱦᱮᱸ ᱜᱚᱝᱠᱮ ᱫᱟᱜ ᱡᱟᱹᱲᱤ ᱢᱟ ᱦᱩᱭᱩᱜ ᱠᱟᱱ ᱜᱮᱭᱟ ᱥᱮᱛᱟᱜ ᱠᱷᱚᱱ ᱜᱮ ᱾ ᱱᱤᱛᱚᱜ ᱦᱚᱸ ᱫᱟᱜ ᱡᱟᱹᱲᱤᱭᱟᱜ ᱜᱮᱭᱟᱭ᱾ ᱯᱨᱟᱭᱛᱚ ᱜᱚᱝᱠᱮ ᱟᱯᱮ ᱥᱮᱫ?
ᱦᱚᱳᱭ ᱜᱚᱝᱠᱮ ᱟᱠᱮ ᱥᱮᱫ ᱱᱚᱛᱮ ᱦᱚᱸ ᱾ ᱥᱤᱛᱩᱝ ᱦᱚᱸᱭ ᱥᱤᱛᱩᱝ ᱮᱫ ᱠᱟᱱᱟ ᱢᱤᱫ ᱜᱷᱟᱹᱲᱤᱡ ᱠᱟᱛᱮᱫ ᱫᱚ, ᱟᱨᱚ ᱢᱤᱫ ᱜᱷᱟᱹᱲᱤᱡ ᱠᱟᱛᱮᱫ ᱫᱚᱭ ᱫᱟᱜ ᱮᱜ ᱠᱟᱱᱟ ᱾
ᱦᱮᱸ ᱟᱪᱪᱷᱟ ᱜᱚᱝᱠᱮ
ᱦᱳᱭ ᱾
ᱚᱱᱠᱟ ᱞᱤᱧ ᱟᱸᱡᱚᱢ ᱟᱠᱟᱫ ᱠᱚᱣᱟ, ᱚᱱᱠᱟ ᱴᱷᱟᱱᱰᱟ ᱠᱚ ᱞᱟᱜᱟᱣ ᱞᱮᱱ ᱠᱷᱟᱱ
ᱦᱳᱭ ᱾
ᱫᱮᱥᱤ ᱥᱤᱢᱟᱜ ᱨᱟᱥᱮ ᱠᱚ ᱧᱩ ᱞᱮᱠᱷᱟᱱ ᱞᱤᱭᱟᱹ ᱠᱚ ᱵᱟᱝ ᱢᱟ, ᱟᱹᱰᱤ ᱦᱚᱲᱢᱚ ᱨᱮ ᱠᱟᱹᱢᱤ ᱜᱮᱭᱟ ᱴᱷᱟᱱᱰᱟ ᱠᱚ ᱪᱟᱵᱟᱜ ᱜᱮᱭᱟ ᱯᱟᱞᱮᱱ ᱾ ᱜᱚᱝᱠᱮ ᱛᱚ ᱚᱱᱟ ᱛᱤᱱᱟᱹᱜ ᱴᱟᱠᱥ? ᱥᱟᱹᱨᱤ ᱟᱢ ᱧᱮᱞ
ᱦᱳᱭ ᱚᱱᱟ ᱧᱮᱞ ᱫᱚ ᱧᱮᱞ ᱵᱟᱲᱟ ᱦᱩᱭ ᱟᱠᱟᱱ ᱜᱮᱭᱟ ᱥᱮ ᱟᱸᱡᱚᱢ ᱦᱩ ᱟᱠᱟᱱ ᱜᱮᱭᱟᱢ ᱾ ᱟᱫᱚ ᱟᱯᱱᱟᱨ ᱦᱚᱸ ᱚᱱᱠᱟ ᱠᱟᱹᱴᱤᱡ ᱢᱟᱨᱟᱝ ᱧᱚᱜ ᱠᱟᱛᱮᱜ ᱚᱱᱠᱟ ᱚᱲᱟᱜ ᱠᱚᱨᱮᱜ ᱫᱚᱠᱚ ᱢᱮᱱ ᱵᱟᱲᱟ ᱟᱠᱟᱫ ᱜᱮᱭᱟ ᱾ ᱡᱚᱠᱷᱚᱱ ᱢᱟᱸᱫᱟ ᱨᱩᱣᱟᱹ ᱠᱚ ᱧᱟᱧᱟᱢᱟᱸ ᱩᱱ ᱥᱚᱢᱚᱭ ᱫᱚ ᱚᱱᱟ ᱠᱚ ᱨᱟᱥᱮ ᱧᱩᱸ ᱞᱮᱠᱷᱟᱱ ᱫᱚ ᱵᱷᱟᱜᱮ ᱠᱚᱜ ᱜᱮᱭᱟ ᱾ ᱟᱫᱚ ᱛᱤᱱᱟᱹᱜ ᱡᱚᱛᱷᱟᱛ ᱟᱱᱟᱜ ᱠᱟᱱᱟ ᱚᱱᱟ ᱫᱚ ᱵᱟᱰᱟᱭ ᱫᱚ ᱵᱟᱹᱱᱩᱜ ᱟᱠᱟᱫᱟ᱾ ᱟᱫᱚ ᱛᱟᱦᱚᱞᱮ ᱜᱚᱝᱠᱮ ᱚᱱᱟ ᱠᱚ ᱢᱟᱱᱮ ᱚᱱᱠᱟ ᱞᱮᱠᱟ ᱡᱷᱳᱞ ᱠᱚ ᱵᱮᱱᱟᱣ ᱠᱟᱛᱮᱫ ᱧᱩᱸ ᱠᱚᱨᱮᱱᱟᱜ ᱮᱢ ᱵᱮᱵᱚᱥᱛᱟᱭᱮᱫ ᱠᱟᱱᱟ ᱥᱮ ᱪᱮᱫ?
ᱢᱚᱱᱮ ᱞᱟᱹᱭᱮᱫ ᱛᱟᱦᱮᱱᱟᱹᱧ ᱵᱟᱠᱷᱟ ᱱᱚᱣᱟ ᱠᱚᱨᱮ ᱫᱚ ᱫᱮᱥᱤ ᱥᱤᱢ ᱵᱟᱝᱠᱚ ᱧᱟᱢᱚᱜ ᱠᱟᱱᱟ ᱾ ᱵᱟᱠᱷᱟᱱ ᱛᱤᱦᱤᱸᱧ ᱡᱩᱫᱤ ᱠᱟᱹᱣᱰᱤ ᱠᱚ ᱧᱟᱢ ᱠᱚᱜᱼᱟ ᱮᱸᱰᱮ ᱠᱷᱟᱱ ᱫᱚ ᱦᱟᱸᱜ ᱦᱟᱛᱟᱣ ᱟᱹᱜᱩ ᱦᱩᱭ ᱠᱚᱣᱟ, ᱟᱫᱚ ᱚᱱᱟ ᱠᱷᱟᱹᱛᱤᱨ ᱫᱟᱠᱟ ᱢᱤᱫ ᱴᱷᱮᱱ ᱞᱮ ᱤᱥᱤᱱᱛᱮᱫ ᱛᱟᱦᱮᱱ ᱯᱮ ᱦᱚᱲ ᱡᱟᱦᱟ ᱟᱫᱚ ᱤᱧ ᱫᱚ ᱟᱞᱟᱫᱟ ᱠᱮ ᱛᱮᱜᱤ ᱤᱥᱤᱱ ᱛᱟᱦᱮᱱᱟ ᱾
ᱟᱪᱪᱷᱟ ᱟᱫᱚ ᱛᱟᱦᱚᱞᱮ ᱠᱟᱹᱴᱤᱡ ᱵᱟᱡᱟᱨ ᱥᱮᱫ ᱥᱮᱱ ᱠᱟ ᱛᱮ ᱚᱱᱠᱟ ᱡᱟᱦᱟᱸ ᱨᱮ ᱰᱷᱤᱨ ᱧᱚᱜ ᱥᱤᱢ ᱠᱚ ᱜᱮᱫ ᱵᱟᱨᱟ ᱠᱚᱣᱟ ᱚᱸᱰᱮ ᱫᱚᱠᱚ ᱧᱟᱢᱚᱜ ᱜᱮᱭᱟ ᱥᱮ?
ᱦᱮᱸ ᱧᱟᱢᱚᱜ ᱫᱚᱠᱚ ᱧᱟᱢᱚᱜ ᱜᱮᱭᱟ᱾ ᱟᱫᱚ ᱜᱚᱝᱠᱮ ᱱᱤᱛᱚᱜ ᱫᱚ ᱚᱱᱮ ᱴᱷᱚᱲᱢᱚ ᱠᱚ ᱴᱷᱟᱱᱰᱟ ᱠᱚ ᱱᱟᱥᱮ ᱨᱩᱣᱟᱹ ᱠᱚ ᱞᱟᱜᱟᱜ ᱦᱩᱭᱩᱜ ᱠᱟᱱᱟ ᱥᱮ, ᱟᱫᱚ ᱮᱸ ᱡᱚᱢ ᱠᱚ ᱵᱟᱝ ᱡᱚᱢᱚᱜᱚᱜ ᱠᱟᱱᱟ ᱟᱫᱚ ᱵᱟᱪᱷᱟᱣᱚᱜ ᱠᱟᱱᱟ᱾ ᱟᱛᱩ ᱠᱩ ᱵᱷᱟᱜᱮ ᱩᱸ ᱵᱟᱹᱲᱤᱡ᱾ ᱯᱟᱸᱡᱟᱜ ᱠᱟᱱᱟ᱾
ᱚᱱᱟ ᱫᱚ ᱠᱟᱛᱷᱟ ᱠᱟᱱ ᱜᱮᱭᱟ ᱡᱮ ᱨᱩᱣᱟᱹ ᱦᱟᱹᱥᱩ ᱨᱮᱫᱚ ᱥᱟᱵᱟᱜ ᱧᱚᱜ ᱜᱮ ᱵᱩᱡᱩᱜᱼᱟ ᱡᱚᱛᱚ ᱠᱤᱪᱷᱩ ᱜᱮ ᱡᱚᱢ ᱵᱟᱝ ᱥᱟᱱᱟ ᱜᱮᱭᱟ᱾
ᱦᱩᱸ᱾
ᱟᱫᱚ ᱛᱟᱦᱚᱞᱮ ᱡᱩᱫᱤ ᱵᱟᱝ ᱮᱢ ᱥᱮᱱ ᱫᱟᱲᱮᱭᱟᱜ ᱠᱷᱟᱱ ᱫᱚ ᱜᱟᱛᱮ ᱠᱚ ᱢᱮᱱᱟᱜ ᱠᱚᱣᱟ ᱮᱱᱠᱷᱟᱱ ᱩᱱᱠᱩᱩ ᱜᱮ ᱵᱟᱢ ᱢᱮᱛᱟ ᱠᱚᱣᱟ ᱡᱮ ᱟᱹᱜᱩᱣᱟᱹᱧ ᱯᱮ᱾
ᱦᱮᱸ ᱜᱤᱫᱽᱨᱟᱹ ᱢᱮᱱᱟᱭ ᱛᱤᱧᱟ ᱞᱚᱠᱠᱷᱤ ᱠᱷᱟᱱ ᱪᱟᱞᱟᱜ ᱠᱷᱟᱱᱤᱧ ᱢᱮᱛᱟᱭᱟ ᱜᱟᱛᱮ ᱢᱮᱱᱟᱭᱟ ᱵᱚᱠᱚᱧ ᱦᱟᱸᱜ᱾ ᱡᱩᱫᱤ ᱪᱟᱞᱟᱜ ᱠᱷᱟᱱᱮ ᱱᱟᱦᱟᱜ᱾ ᱩᱱᱤ ᱫᱚ ᱠᱟᱛᱷᱟ ᱠᱚ ᱠᱟᱴᱤᱡ ᱮ ᱟᱸᱡᱚᱢ ᱧᱚᱜ ᱜᱮᱭᱟᱭ ᱛᱚ᱾
ᱮᱸᱰᱮᱠᱷᱟᱱ ᱛᱚ ᱱᱟᱯᱟᱭᱼᱚᱜ ᱜᱮᱭᱟ ᱥᱮ ᱟᱫᱚ ᱚᱥᱩᱵᱤᱫᱟᱣᱟᱠᱟᱱ ᱥᱳᱢᱚᱭ ᱫᱚ ᱡᱚᱛᱚ ᱦᱚᱲ ᱜᱮ ᱜᱚᱲᱚ ᱠᱷᱟᱱ ᱫᱚ ᱱᱟᱯᱟᱭᱼᱚᱜ ᱜᱮᱭᱟ ᱯᱟᱞᱮᱱ ᱵᱟᱝ ᱥᱮ᱾
ᱦᱳᱭ ᱦᱳᱭ᱾ ᱛᱟᱣ ᱱᱤᱛᱳᱜ ᱫᱚ ᱠᱟᱹᱴᱤᱡ ᱨᱩᱣᱟᱹ ᱠᱚ ᱵᱟᱹᱱᱩᱜ ᱠᱷᱟᱹᱛᱤᱨ ᱱᱤᱛᱳᱜ ᱮᱸ ᱟᱢ ᱥᱟᱞᱟᱜ ᱤᱧ ᱨᱚᱯᱚᱲ ᱠᱟᱱᱟ᱾ ᱮᱸ, ᱦᱮᱸ ᱥᱮᱛᱟᱜ ᱵᱮᱲᱟ ᱠᱷᱟᱹᱡᱟᱹᱲᱤ ᱠᱚ ᱡᱚᱢ ᱵᱟᱲᱟ ᱠᱟᱛᱮ ᱨᱟᱱ ᱤᱧ ᱡᱚᱢ ᱟᱠᱟᱫ ᱛᱟᱦᱮᱱᱟ ᱛᱟᱯᱚᱨᱮ ᱟᱹᱰᱤ ᱜᱷᱟᱹᱲᱤᱡ-ᱮ ᱨᱩᱣᱟᱹ ᱛᱟᱦᱮᱸ ᱠᱟᱱᱟ ᱟᱫᱚ ᱠᱟᱹᱴᱤᱡ ᱜᱤᱛᱤᱡ ᱵᱟᱲᱟ ᱯᱚᱨᱮ ᱨᱩᱣᱟᱹ ᱫᱟᱹᱲ ᱠᱮᱫᱟᱭ᱾ ᱱᱤᱛᱳᱜ ᱛᱳᱜ ᱡᱟᱦᱟᱸ ᱨᱩᱣᱟᱹ ᱫᱚ ᱱᱟᱜ ᱵᱟᱹᱱᱩᱜᱼᱟ, ᱛᱟᱨ ᱡᱚᱱᱱᱚ ᱟᱫᱚ ᱠᱟᱹᱴᱤᱡ ᱵᱷᱟᱜᱮ ᱜᱮ ᱵᱩᱡᱩᱜᱚᱜ ᱠᱟᱱᱟ ᱱᱟᱦᱟᱜ᱾
ᱟᱫᱚ ᱨᱩᱣᱟᱹ ᱠᱚ ᱥᱩᱢᱟᱹᱡ ᱫᱚ ᱫᱟᱠᱟ ᱠᱚ ᱡᱚ ᱫᱟᱠᱟ ᱠᱚᱜᱮ ᱡᱟᱹᱥ ᱛᱤ ᱡᱚᱢ ᱞᱮᱠᱷᱟᱱ ᱫᱚ ᱯᱟᱞᱮᱱ ᱠᱟᱹᱴᱤᱡ ᱦᱚᱲᱢᱚ ᱴᱷᱤᱠᱮ ᱵᱩᱡᱷᱟᱹᱣᱟ ᱥᱮ ᱴᱷᱤᱠᱮ ᱫᱚᱦᱚᱭᱟ, ᱠᱷᱟᱹᱡᱟᱹᱨᱤ ᱠᱚᱫᱚ ᱮᱠᱴᱩ ᱦᱟᱞᱠᱟ ᱠᱷᱟᱵᱟᱨ ᱠᱟᱱᱟ ᱥᱮ ᱚᱱᱟ ᱠᱚᱫᱚ ᱩᱱᱟᱹᱜ ᱜᱷᱟᱹᱲᱤᱡ ᱫᱚ ᱢᱟᱱᱮ ᱚᱱᱠᱟ ᱞᱮᱠᱟ ᱫᱚ ᱵᱟᱝ ᱴᱷᱤᱠ ᱞᱮᱠᱟ ᱜᱤᱧ ᱢᱚᱡᱮᱭᱟ ᱤᱧ ᱫᱚ᱾
ᱦᱮᱸ ᱦᱮᱸ, ᱠᱷᱟᱹᱡᱟᱹᱲᱤ ᱫᱚ᱾ ᱟᱫᱚ ᱡᱚᱠᱷᱚᱱ ᱫᱚ ᱥᱮᱛᱟᱜ ᱵᱮᱲᱟ ᱛᱚ ᱡᱟᱦᱟᱱᱟᱜ ᱡᱚᱢ ᱛᱚ ᱞᱟᱜᱟᱜᱼᱟ ᱨᱟᱱ ᱡᱚᱢ ᱦᱩᱭᱩᱜᱼᱟ, ᱥᱮᱛᱟᱜ ᱵᱮᱲᱟ ᱢᱟᱱᱮ ᱟᱹᱰᱤ ᱡᱳᱨ ᱜᱮ ᱨᱩᱣᱟᱹ ᱛᱟᱦᱮᱸ ᱠᱟᱱᱟ ᱟᱨ ᱥᱮᱛᱟᱜ ᱵᱮᱲᱟ ᱢᱟ ᱫᱟᱠᱟ ᱠᱚᱢᱟ ᱵᱟᱝ ᱦᱩᱭᱩᱜᱼᱟ᱾
ᱦᱳᱭ ᱟᱫᱚ ᱤᱥᱤᱱ ᱠᱟᱛᱮᱜ ᱟᱯᱱᱟᱨ ᱛᱮᱜᱮ ᱤᱥᱤᱱ ᱡᱚᱢ ᱫᱚ ᱥᱮᱛᱟᱜ ᱨᱮᱦᱚᱸ ᱤᱥᱤᱱ ᱵᱟᱝ ᱜᱟᱱᱚᱜᱼᱟ ᱥᱮ ᱨᱩᱣᱟᱹ ᱠᱚ ᱛᱟᱦᱮᱱ ᱠᱷᱟᱡ ᱫᱚ, ᱵᱟᱝ?
ᱦᱮᱸ᱾ ᱟᱫᱚ ᱚᱱᱟ ᱟᱫᱚ ᱢᱚᱱᱮ ᱦᱩᱭ ᱠᱟᱱᱟ ᱠᱟᱹᱴᱤᱡ, ᱮᱫ ᱡᱚ ᱵᱤᱞᱤ ᱠᱚ ᱡᱟᱦᱱᱟᱜ ᱠᱚ ᱠᱤᱨᱤᱧ ᱟᱹᱜᱩᱭ ᱦᱩᱭᱩᱜᱼᱟ ᱚᱱᱟ ᱠᱚᱨᱮ ᱦᱚᱸ ᱟᱹᱰᱤ ᱜᱟᱱ ᱯᱨᱳᱚᱴᱤᱱ ᱛᱟᱦᱮᱱᱟ ᱛᱚ,
ᱦᱳᱭ ᱦᱳᱭ᱾ ᱚᱱᱟ ᱠᱚ ᱡᱚᱢ ᱞᱮᱠᱷᱟᱱ ᱫᱚ ᱫᱟᱠᱟ ᱠᱚ ᱠᱚᱢ ᱡᱚᱢ ᱨᱮᱦᱚᱸ ᱩᱱᱟᱹᱜ ᱢᱟᱱᱮ ᱚ ᱦᱚᱨᱢᱚ ᱨᱮ ᱩᱱᱟᱹᱜ ᱟᱱᱟᱴ ᱫᱚ ᱵᱟᱭ ᱟᱹᱜᱩᱭᱟ, ᱵᱟᱝ ᱥᱮ?
ᱩᱦ ᱵᱟᱝ ᱟᱫᱚ ᱚᱱᱟ ᱜᱮᱠᱚ ᱞᱟᱹᱭᱫᱟ ᱵᱟᱡᱟᱨ ᱥᱮᱫ ᱜᱟᱯᱟ ᱠᱚ ᱪᱟᱞᱟᱜᱼᱟ, ᱟᱫᱚ ᱡᱟᱜᱮ ᱢᱤᱫᱥᱚ ᱵᱟᱨᱥᱚ ᱴᱟᱠᱟᱧ ᱠᱩᱞ ᱟᱠᱚᱣᱟ ᱟᱨ ᱟᱹᱜᱩᱧ ᱵᱷᱮᱡᱟ ᱠᱚᱣᱟ ᱤᱭᱟᱹ ᱠᱚ, ᱟᱯᱷᱮᱞ ᱠᱚ, ᱮ ᱠᱷᱮᱡᱩᱨ ᱠᱚ᱾ ᱤᱝᱠᱟᱹ ᱛᱟᱦᱮᱱᱟ ᱠᱚ᱾ ᱵᱟᱝ ᱜᱚᱢᱠᱮ ᱦᱚᱲᱢᱚ ᱠᱚᱦᱚᱸ ᱠᱟᱹᱴᱤᱡ ᱡᱚᱛᱚᱱ ᱫᱚᱨᱠᱟᱨ ᱠᱟᱱ ᱜᱮᱭᱟ᱾ ᱵᱟᱠᱷᱟᱱ ᱱᱤᱛᱚᱜ ᱡᱟᱦᱟᱸ ᱞᱮᱠᱟ ᱧᱮᱞᱚᱜᱚᱜ ᱠᱟᱱᱟ ᱮᱸ ᱦᱚᱲᱢᱚ ᱡᱩᱫᱤ ᱴᱷᱤᱠ ᱴᱷᱟᱠ ᱵᱟᱝ ᱫᱚ ᱦᱩᱭᱩᱜ-ᱟ ᱟᱹᱰᱤᱜᱟᱱ ᱨᱳᱜᱽ ᱟᱡᱟᱨ ᱛᱮ ᱥᱮ ᱠᱚᱢ ᱩᱢᱮᱨ ᱨᱮᱜᱮ ᱡᱟᱹᱥᱛᱤ ᱨᱳᱜᱽ ᱟᱡᱟᱨ ᱠᱟᱛᱮᱜ ᱟᱹᱰᱤ ᱦᱟᱞᱟᱛ ᱠᱚ ᱵᱟᱹᱲᱤᱡᱚᱜ ᱠᱟᱱᱟ᱾
ᱟᱪᱪᱷᱟ ᱦᱟᱱᱟ ᱫᱚ ᱧᱮᱞᱚᱜ ᱠᱟᱱ ᱜᱮᱭᱟ᱾
ᱦᱮᱸ᱾
ᱠᱚᱢ ᱩᱢᱮᱨ ᱨᱮᱱᱟᱜ ᱨᱳᱜᱽ ᱟᱡᱟᱨ ᱠᱚᱫᱚ ᱚᱱᱟ ᱩᱢᱮᱨ ᱨᱮᱜᱮ ᱡᱩᱫᱤ ᱵᱟᱢ ᱥᱟᱨᱟᱣᱟ ᱮᱸᱰᱮ ᱠᱷᱟᱱ ᱫᱚ ᱛᱟᱭᱚᱢ ᱵᱤᱫᱟᱹᱞ ᱦᱚᱸ ᱯᱟᱞᱮᱱ ᱚᱱᱟ ᱠᱚ ᱤᱫᱤ ᱠᱟᱛᱮ ᱚᱥᱩᱵᱤᱫᱟ ᱦᱩᱭᱩᱜ ᱜᱮᱭᱟ ᱵᱟᱝ ᱥᱮ᱾
ᱦᱮᱸ ᱡᱟᱦ-ᱼ ᱡᱟᱦᱟᱱᱟᱜ ᱠᱟᱹᱴᱤᱡ ᱠᱟ ᱯᱚᱨᱤᱥᱨᱚᱢ ᱦᱩᱭᱩᱜᱼᱟ᱾ ᱢᱤᱫ ᱨᱚᱠᱚᱢ ᱫᱩᱲᱩᱵ ᱛᱟ-ᱛᱟᱦᱮᱸ ᱵᱟᱝ ᱜᱟᱱᱚᱜᱼᱟ᱾
ᱟᱫᱚ ᱛᱟᱦᱚᱞᱮ ᱜᱚᱢᱠᱮ ᱟᱢ ᱫᱚ ᱩᱸᱢ ᱥᱮᱛᱟᱜ ᱠᱚᱫᱚ ᱥᱮ ᱚᱱᱠᱟ ᱥᱮᱛᱟᱜ ᱨᱮᱫᱚ ᱵᱮᱨᱮᱫ ᱠᱟᱛᱮ ᱫᱟᱹᱲ ᱠᱚᱫᱚᱢ ᱥᱮᱱᱚᱜ ᱜᱮᱭᱟ ᱥᱮ ᱵᱟᱝ ᱯᱨᱮᱠᱴᱤᱥ ᱠᱚᱫᱚ?
ᱟᱫᱚ ᱱᱥᱦᱟᱜ ᱜᱚᱝᱠᱮ ᱢᱮᱱᱛᱮ ᱵᱟᱝ ᱪᱟᱞᱟᱜ ᱦᱩᱭᱩᱜ ᱠᱟᱱᱟ ᱟᱫᱚ ᱢᱚᱱᱮ ᱩᱱ ᱫᱚ ᱦᱩᱭᱩᱜ ᱜᱮᱭᱟ ᱪᱟᱞᱟᱜ ᱦᱩᱭᱩᱜᱼᱟ ᱟᱫᱚ ᱚᱱᱠᱟ ᱞᱮᱠᱟ ᱦᱩᱸ ᱧᱤᱫᱟᱹ ᱫᱚᱢᱮ ᱵᱮᱸᱜᱟᱭ ᱦᱚᱭᱩᱜ ᱠᱷᱟᱹᱛᱤᱨ ᱟᱫᱚ ᱵᱟᱝ ᱦᱩᱭ ᱟᱠᱟᱱᱟ ᱥᱚᱢᱚᱭ᱾ ᱟᱫᱚ ᱚᱱᱟ ᱠᱚ ᱠᱷᱟᱹᱛᱤᱨ ᱦᱚᱭᱛᱚ ᱚᱱᱠᱟ ᱚᱥᱩᱵᱤᱫᱟ ᱠᱚᱫᱚ ᱦᱩᱭᱩᱜ ᱠᱟᱱᱟ᱾
ᱟᱫᱚ ᱞᱟᱹᱭ ᱞᱮᱠᱷᱟᱱ ᱫᱚ ᱜᱚᱢᱠᱮ ᱚᱱᱟ ᱡᱟᱹᱥᱛᱤ ᱧᱤᱫᱟᱹ ᱵᱮᱸᱜᱮᱫᱛᱚ ᱦᱚᱲᱢᱚ ᱞᱟᱹᱜᱤᱫ ᱫᱚ ᱵᱟᱝ ᱵᱷᱟᱜᱮᱭᱟ ᱥᱮ᱾
ᱦᱮᱸ᱾
ᱫᱚ ᱮᱸᱰᱮᱠᱷᱟᱱ ᱫᱚ ᱠᱟᱹᱴᱤᱡ ᱥᱚᱢᱚᱭ ᱠᱚ ᱧᱮᱞ ᱠᱟᱛᱮ ᱚᱱᱠᱟᱠᱟ ᱜᱮ ᱠᱷᱟᱴᱟᱣ ᱠᱟᱛᱮᱫ ᱜᱮ ᱡᱚᱛᱚ ᱥᱮᱱ ᱜᱮ ᱠᱟᱹᱢᱤᱭ ᱢᱮ ᱥᱮ ᱧᱤᱫᱟᱹ ᱫᱚ ᱟᱞᱚᱢ ᱵᱮᱸᱜᱮᱫᱟ ᱚᱱᱠᱟ ᱞᱮᱠᱟ ᱫᱚ᱾
ᱦᱳᱭ᱾
ᱟᱫᱚ ᱛᱟᱦᱚᱞᱮ ᱱᱤᱛᱚᱜ ᱫᱚ ᱚᱠᱟᱞᱮᱠᱟ ᱴᱷᱤᱠ ᱧᱚᱜ ᱜᱮᱢ ᱵᱩᱡᱷᱟᱹᱣᱮᱫ ᱠᱟᱱᱟ ᱥᱮ?
ᱦᱮᱸ?
ᱢᱮᱱᱫᱟᱹᱧ ᱱᱤᱛᱚᱜ ᱫᱚ ᱱᱟᱯᱟᱭ ᱜᱮᱢ ᱵᱩᱡᱷᱟᱹᱣᱮᱫ ᱠᱟᱱᱟ ᱥᱮ?
ᱦᱮᱸ ᱜᱚᱝᱠᱮ ᱱᱤᱛᱚᱜ ᱫᱚ ᱦᱟᱸᱜ ᱨᱩᱣᱟᱹ ᱠᱚ ᱫᱟᱹᱲ ᱟᱠᱟᱭ᱾ ᱮᱱᱟᱱ ᱥᱮᱛᱟᱜ ᱵᱮᱲᱟ ᱨᱩᱣᱟ ᱛᱟᱦᱮᱸ ᱠᱟᱱᱟ ᱟᱹᱰᱤ ᱡᱟᱹᱥᱛᱤ ᱱᱟᱦᱟᱸᱜ᱾
ᱟᱪᱪᱷᱟ ᱟᱫᱚ ᱡᱟ ᱩᱰᱤᱡ ᱜᱮ ᱢᱤᱫ ᱜᱷᱟᱹᱲᱤᱡ ᱫᱟᱨᱟ ᱵᱟᱨᱟ ᱦᱚᱸ ᱞᱟᱹᱠᱛᱤ ᱠᱟᱱ ᱜᱮᱭᱟ᱾
ᱦᱮᱸ᱾ ᱟᱨ ᱴᱷᱟᱱᱰᱟ ᱦᱚᱸ ᱟᱹᱰᱤ ᱜᱟᱱ ᱜᱮ ᱚᱱᱠᱟ ᱵᱟᱝᱮ ᱥᱤᱛᱩᱝ ᱫᱟᱭ᱾ ᱢᱤᱫ ᱨᱚᱠᱚᱢ ᱮᱸ ᱫᱟᱜ ᱡᱟᱹᱲᱤ ᱨᱮᱜᱮ ᱢᱮᱱᱟᱜ ᱟᱠᱟᱜᱼᱟ ᱱᱟᱦᱟᱜ᱾ ᱟᱫᱚ ᱚᱱᱟ ᱠᱷᱟᱹᱛᱤᱨ ᱴᱷᱟᱱᱰᱟ ᱠᱚᱦᱚᱸ ᱱᱟᱥᱮ ᱱᱟᱥᱮ ᱞᱟᱜᱟᱜ ᱠᱟᱱᱟ᱾
ᱟᱪᱪᱷᱟ᱾ ᱟᱫᱚ ᱫᱟᱜ ᱡᱟᱹᱲᱤ ᱚᱠᱛᱚ ᱠᱟᱱ ᱜᱮᱭᱟ ᱛᱚ ᱥᱤᱛᱩᱝ ᱠᱚᱫᱚ ᱚᱱᱠᱟ ᱞᱮᱠᱟ ᱫᱚ ᱵᱟᱝ ᱫᱤᱥᱟᱹᱜᱼᱟ ᱱᱚᱣᱟ ᱚᱠᱛᱚ ᱫᱚ ᱵᱟᱝ ᱥᱮ᱾
ᱦᱮᱸ᱾ ᱟᱨ ᱦᱟᱸᱜ ᱜᱚᱝᱠᱮ ᱵᱷᱟᱜᱮ᱾ ᱚᱠᱛᱚ ᱨᱮᱱᱟᱜ ᱡᱤᱱᱤᱥ ᱚᱠᱛᱚ ᱨᱮ ᱵᱟᱝ ᱦᱩᱭ ᱞᱮᱱᱠᱷᱟᱱ ᱫᱚ ᱚᱥᱩᱵᱤᱫᱟ ᱦᱩᱭᱩᱜ ᱜᱮᱭᱟ᱾
ᱦᱳᱭ ᱚᱱᱟ ᱫᱚ ᱮᱠᱟᱞ ᱜᱮ ᱥᱟᱹᱨᱤᱜ ᱠᱟ-ᱠᱟᱱ ᱜᱮᱭᱟ᱾
ᱦᱩᱼᱩ
ᱦᱚᱭ ᱟᱫᱚ ᱛᱟᱦᱚᱞᱮ, ᱜᱚᱝᱠᱮ ᱱᱤᱛᱚᱜ ᱫᱚ, ᱛᱟᱦᱚᱞᱮ, ᱪᱮᱫ ᱠᱚᱢ ᱪᱤᱠᱟᱹᱭᱟ? ᱵᱟᱦᱨᱮ ᱠᱚᱨᱮ ᱜᱮᱥᱮ, ᱨᱩᱢ ᱠᱚ ᱨᱮᱢ ᱥᱮᱱᱚᱜᱼᱟ, ᱟᱫᱚᱢ ᱜᱤᱛᱤᱡ ᱵᱟᱲᱟ ᱠᱚᱜᱼᱟ ᱾
ᱵᱟᱝ ᱜᱚᱝᱠᱮ, ᱱᱤᱛᱚᱜ ᱫᱚ ᱱᱟ ᱦᱟᱸᱜ, ᱜᱤᱛᱤᱡ ᱵᱟᱲᱟ ᱫᱚ, ᱦᱚᱲᱢᱚ ᱥᱚᱥᱚᱜ, ᱥᱚᱵ ᱥᱚᱢᱚᱭ ᱜᱤᱛᱤᱡ ᱵᱟᱲᱟ ᱦᱚᱸ ᱜᱚᱢᱠᱮ! ᱦᱚᱲᱢᱚ ᱠᱚ, ᱵᱷᱟᱜᱤ ᱵᱟᱝ ᱵᱩᱡᱩᱜᱚᱼᱜ, ᱠᱟᱱᱟ ᱾ ᱟᱦᱼᱜᱼᱠᱷᱼᱟ-ᱷᱼᱜ, ᱥᱼᱩᱸᱡ ᱥᱤᱛᱩᱝ ᱡᱚᱜ ᱫᱚ, ᱟᱫᱚ ᱠᱟᱹᱴᱤᱡ, ᱠᱟᱹᱴᱤᱡ ᱥᱤᱛᱩᱝ ᱧᱟᱢᱚᱜ ᱠᱟᱱᱟ, ᱟᱫᱚ ᱯᱷᱟᱸᱠᱟ ᱨᱮ, ᱫᱟᱬᱟ ᱵᱟᱲᱟ ᱨᱮᱦᱚᱸᱻᱻ ᱡᱟᱜᱮ ᱦᱚᱲᱢᱚ ᱠᱟᱹᱴᱤᱡ, ᱵᱷᱟᱜᱮ ᱵᱩᱡᱩᱜᱼᱟ, ᱞᱚᱞᱚ ᱨᱮᱭᱟᱲ ᱦᱚᱸ, ᱨᱮᱭᱟᱲ ᱠᱟᱱᱟ ᱛᱚ, ᱥᱩ-ᱩᱸᱡ ᱟᱠᱟ ᱥᱩᱱᱩᱡ ᱛᱮ, ᱫᱚᱢᱮ ᱜᱮ
ᱦᱳᱭ! ᱛᱟᱦᱚᱞᱮ, ᱦᱳᱭ,
ᱟᱫᱚ ᱦᱟᱸᱜ, ᱟᱫᱚ ᱦᱟᱸᱜ, ᱛᱩᱯᱳ ᱠᱚ, ᱞᱟᱹᱭ ᱮᱫ ᱛᱟᱦᱮᱸ, ᱤᱧ ᱦᱟᱸᱜ ᱛᱩᱯᱩ ᱠᱚᱫᱚ ᱱᱷᱟᱜ, ᱵᱟᱹᱧ ᱛᱩᱯᱩᱱᱟ ᱾
ᱟᱫᱚ, ᱨᱮᱭᱟᱲ ᱠᱟᱱᱟ ᱛᱚ, ᱛᱩᱯᱩ ᱦᱚᱸ ᱠᱟᱹᱴᱤᱡ ᱵᱟᱝ ᱴᱷᱤᱠ ᱜᱮ, ᱵᱩᱡᱷᱟᱹᱣᱼᱟ, ᱵᱟᱠᱷᱟᱱ, ᱟᱫᱚ
ᱦᱮᱸ ᱟᱨᱚᱱᱟᱜ, ᱡᱟᱹᱥᱛᱤ ᱞᱮᱱᱠᱷᱟᱱ ᱫᱚ, ᱥᱚᱢᱚᱥᱥᱟ ᱜᱮᱭᱟ ᱾
ᱦᱳᱭ, ᱦᱳᱭ ᱛᱚᱵᱮ, ᱛᱟᱦᱚᱞᱮ ᱜᱚᱢᱠᱮ, ᱟᱫᱚ ᱤᱱᱠᱟᱹ, ᱜᱮᱞᱟᱝ ᱨᱚᱯᱚᱲᱟ ᱾ ᱦᱳᱭ ᱢᱟ ᱛᱟᱦᱞᱮ, ᱱᱟᱯᱟᱭ ᱛᱮ ᱛᱟᱦᱮᱱ ᱢᱮ ᱾